ᱦᱮᱞᱳ
ᱚ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱚᱠᱟ ᱠᱷᱚᱡ ᱵᱟᱝ᱾
ᱚᱠᱟ ᱠᱷᱚᱱ ᱵᱮᱱ ᱨᱚᱲ ᱚᱠᱟ ᱠᱷᱚᱱ ᱵᱮᱱ ᱨᱚᱲᱮᱫ
ᱟᱹᱞᱤᱧ ᱫᱚ ᱦᱟᱸᱜ ᱜᱚᱢᱠᱮ ᱱᱤᱛᱚᱜ ᱤᱧ ᱨᱚᱲ
ᱳᱭᱮᱥ ᱵᱮᱝ ᱚᱭᱮᱥ ᱵᱮᱝ ᱚᱭᱮᱥᱴ ᱵᱮᱝᱜᱚᱞ᱾
ᱟᱹᱞᱤᱧ ᱟᱥᱟᱢ ᱟᱥᱟᱢ ᱠᱷᱚᱡ ᱞᱤᱧ ᱨᱚᱲ
ᱟᱪᱪᱷᱟ ᱱᱟᱯᱟᱭ ᱜᱮ᱾
ᱟᱞᱮ ᱦᱚᱸ ᱱᱟᱯᱟᱭ ᱜᱮ ᱱᱟᱯᱟᱭ ᱜᱮ ᱱᱤᱛᱚᱜ ᱫᱚ ᱵᱚᱨᱛᱚᱢᱟᱱ ᱫᱚ᱾
ᱩᱸ ᱡᱚᱢ ᱵᱟᱲᱟ ᱠᱚᱫᱚ ᱦᱩᱭ ᱱᱟ ᱜᱚᱝᱠᱮ᱾
ᱡᱚᱢ ᱵᱟᱲᱟ ᱫᱚ ᱦᱩᱭᱱᱟ ᱦᱩᱭ ᱫᱚ ᱮᱱᱟᱱ ᱨᱮ᱾
ᱱᱚᱛᱮ ᱨᱮᱜᱮ ᱢᱮᱱᱟᱜ ᱞᱮᱭᱟ ᱠᱮᱢ ᱞᱮ ᱪᱟᱞᱟᱣ ᱫᱟ᱾
ᱚ ᱠᱮᱢ ᱯᱮ ᱪᱟᱞᱩᱭ ᱫᱟ ᱵᱟᱝ? ᱟᱫᱚ ᱦᱟᱜ ᱜᱚᱝᱠᱮ ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭ ᱫᱟ?
ᱦᱳᱭ,
ᱟᱫᱚ ᱠᱩᱠᱞᱤ ᱵᱟᱝ ᱠᱷᱟᱱ ᱢᱟᱛᱚ ᱦᱟᱜ ᱜᱟᱞᱢᱟᱨᱟᱣ ᱦᱟᱜ ᱵᱟᱝ ᱜᱟᱱᱚᱜ ᱛᱟᱵᱚᱱᱟ ᱟᱵᱚ ᱠᱩᱠᱞᱤ ᱠᱷᱮᱛ ᱱᱚᱣᱟ ᱠᱚᱢᱟ ᱡᱷᱚᱛᱚ ᱠᱤᱪᱷᱩ᱾
ᱦᱩᱸᱻ
ᱟᱹᱻ ᱟᱵᱚᱱᱟᱜ ᱱᱚᱣᱟ ᱥᱟᱶᱛᱟ ᱥᱮ ᱟᱵᱚᱱᱟᱜ ᱱᱚᱣᱟ ᱯᱟᱹᱨᱥᱤ
ᱡᱮ ᱪᱤᱫᱟᱜ ᱱᱤᱱᱟᱹᱜ ᱛᱟᱭᱱᱚᱢ ᱨᱮ ᱢᱮᱱᱟᱜ-ᱟ ᱮᱴᱟᱜ ᱯᱟᱹᱨᱥᱤ ᱠᱷᱚᱱ ᱟᱹᱵᱤᱱ ᱠᱟᱹᱡ ᱵᱤᱱ ᱟᱹᱞᱤᱧ ᱚᱱᱟ ᱚᱱᱟ ᱚᱱᱟ ᱟᱹᱞᱤᱧ ᱦᱟᱜ ᱞᱤᱧ ᱞᱟᱹᱭ ᱟᱹᱵᱤᱱᱟ᱾ ᱛᱚᱵᱮ ᱟᱵᱤᱱ ᱦᱟᱜ ᱠᱟᱹᱡ ᱞ ᱞᱟᱹᱭᱟᱞᱤᱧ ᱵᱤᱱ ᱵᱟᱱᱟ ᱦᱚᱲ ᱛᱮᱵᱚᱱ ᱜᱟᱞᱚᱪᱟ᱾
ᱟᱹᱞᱤᱧᱟᱜ ᱫᱚ ᱪᱮᱫ ᱞᱤᱧ ᱞᱟᱹᱭ ᱠᱮᱭᱟ ᱢᱟᱱᱮ ᱱᱮᱛᱟᱨ ᱛᱮᱫ ᱞᱟᱦᱟᱴᱟᱜ ᱤᱭᱟᱹᱛᱮᱫ ᱛᱮᱫ ᱢᱤᱫᱴᱮᱡ᱾ ᱢᱤᱫᱴᱮᱡ ᱢᱟᱱᱮ ᱢᱮᱱ ᱯᱨᱚᱵᱞᱮᱢ ᱫᱚ ᱛᱟᱦᱮᱸ ᱞᱮᱱᱟ ᱯᱨᱚᱥ ᱚᱠᱟᱴᱟᱜ ᱛᱮᱫ ᱤᱧᱟᱹᱜ ᱦᱩᱫᱤᱥ ᱫᱚ ᱢᱟᱱᱮ ᱤᱧ ᱚᱠᱟᱴᱟᱜ ᱠᱟᱹᱴᱤᱡ ᱠᱷᱚᱡ ᱤᱧ ᱦᱩᱫᱤᱥ ᱠᱟᱱᱟ ᱡᱮ ᱛᱟᱦᱮᱸ ᱞᱮᱱᱟ ᱡᱮ ᱢᱟᱱᱮ ᱠᱟᱰᱟ ᱵᱚᱫᱟ ᱢᱚ ᱯᱨᱚᱥᱟᱨ ᱛᱮᱜ ᱯᱨᱚᱥᱟᱨ ᱯᱨᱚᱥᱟᱨ ᱢᱟᱱᱮ ᱚᱠᱟᱴᱟᱜ ᱠᱚ ᱢᱮᱛᱟᱜ ᱠᱷᱚᱵᱚᱨᱤᱭᱟ ᱯᱨᱚᱥᱟᱨ ᱩᱱᱟᱹᱜ ᱵᱟᱝ ᱛᱟᱦᱮᱸ ᱞᱮᱱ ᱛᱟᱵᱚᱱᱟ ᱢᱟᱱᱮ ᱛᱷᱚᱲᱟ ᱜᱟᱱ ᱠᱤᱪᱷᱩ ᱛᱟᱭᱱᱚᱢ ᱜᱮᱵᱚᱱ ᱛᱟᱸᱦᱮᱭᱱᱟ ᱛᱷᱚᱲᱟ ᱜᱟᱱ ᱯᱨᱚᱥᱟᱨ ᱨᱮ᱾ ᱥᱮ, ᱰᱮᱵᱷᱞᱚᱯ ᱚᱜ ᱞᱟᱹᱜᱤᱫ ᱥᱮ ᱡᱟᱦᱟᱱᱟᱜ ᱚᱱᱠᱟ ᱢᱟᱱᱮ ᱚᱱᱟ ᱤᱥᱠᱤᱞ ᱫᱮᱠᱷᱟᱣ ᱡᱟᱦᱟᱱᱟᱜ ᱤᱱᱠᱟᱢ ᱥᱮ ᱤᱭᱟᱹ ᱠᱚ ᱢᱟᱱᱮ ᱦᱚᱲ ᱵᱟᱵᱚ ᱤᱭᱟᱹ ᱫᱟᱲᱮᱣᱟᱜ ᱠᱚ ᱛᱟᱦᱮᱸᱡ-ᱟ ᱟᱫᱚᱢ ᱧᱮᱞ ᱧᱮᱞ ᱟᱵᱚᱱ ᱟᱫᱚᱢ ᱠᱚ ᱢᱟᱱᱮ ᱱᱮᱛᱟᱨ ᱜᱚᱜᱚ ᱵᱟᱵᱟ ᱫᱚ ᱢᱮᱱ ᱟᱠᱚ ᱡᱮ, ᱟᱥᱟᱢᱤᱥ ᱢᱤᱰᱤᱭᱟᱢ ᱦᱚᱸ ᱪᱮᱫ ᱢᱤᱰᱤᱭᱟᱢ ᱦᱚᱸ ᱤᱱᱠᱟ ᱜᱮᱠᱟ ᱨᱚᱲᱟ ᱡᱮ ᱤᱝᱞᱤᱥ ᱢᱤᱰᱤᱭᱟᱢ ᱡᱚᱛᱚ ᱜᱮ ᱤᱝᱞᱤᱥ ᱢᱤᱰᱤᱭᱟᱢ ᱠᱚ ᱨᱚᱲᱟ ᱵᱟᱝ ᱤᱝᱞᱤᱥ ᱢᱤᱰᱤᱭᱟᱢ ᱨᱮ ᱪᱟᱹᱠᱨᱤ ᱩᱥᱟᱹᱨᱟ ᱧᱟᱢᱚᱜ-ᱟ ᱪᱟᱹᱠᱨᱤ ᱩᱥᱟᱹᱨᱟ ᱧᱟᱢᱚᱜ-ᱟ᱾ ᱛᱚ ᱤᱧᱟᱹᱜ ᱫᱷᱟᱨᱚᱱᱟ ᱫᱚ ᱤᱱᱟᱹ ᱜᱮᱭᱟ ᱢᱟᱱᱮ ᱜᱚᱜᱚ ᱵᱟᱵᱟᱣᱟᱜ ᱦᱩᱫᱤᱥ ᱡᱩᱫᱤ ᱵᱚᱫᱚᱞ ᱞᱮᱱᱠᱷᱟᱱ ᱡᱟᱦᱟᱸᱴᱟᱜ ᱡᱟᱹᱛ ᱨᱮᱱᱟᱜ ᱯᱟᱲᱦᱟᱣ ᱞᱮᱠᱷᱟᱡ ᱜᱮ ᱡᱟᱦᱟᱱᱟᱜ ᱪᱤᱠᱟᱹᱭ ᱫᱚ ᱧᱟᱢᱚᱜ ᱜᱮᱭᱟ ᱚᱱᱟ ᱠᱚ ᱦᱩᱫᱤᱥ ᱵᱚᱫᱚᱞ ᱞᱮᱱᱠᱷᱟᱡ ᱫᱚ ᱡᱟᱹᱱᱤᱡ ᱟᱵᱚᱣᱟᱜ ᱤᱭᱟᱹ ᱫᱚ ᱦᱩᱭᱩᱜ ᱜᱮᱭᱟ ᱟᱨ ᱛᱤᱱᱟᱹᱜ ᱯᱟᱲᱦᱟᱣ ᱦᱚᱲ ᱡᱩᱫᱤ ᱡᱟᱹᱥᱛᱤ ᱞᱮᱱᱠᱷᱟᱡ ᱚᱴᱳᱢᱮᱴᱤᱠᱞᱤ ᱚᱱᱟ ᱛᱮ ᱟᱡ ᱟᱡ ᱛᱮᱜᱮ ᱚᱱᱟ ᱤᱥᱠᱩᱞ ᱦᱚᱸ ᱢᱤᱰᱤᱭᱟᱢ ᱥᱮᱫ ᱫᱚ ᱦᱤᱡᱩᱜᱼᱟ ᱥᱟᱱᱛᱟᱞᱤ ᱢᱤᱰᱤᱭᱟᱢ ᱥᱮ ᱦᱚᱲ ᱢᱤᱰᱤᱭᱟᱢ ᱯᱟᱹᱨᱥᱤ ᱦᱚᱲᱟᱜ ᱡᱟᱹᱥᱛᱤ ᱡᱩᱫᱤ ᱚᱱᱟ ᱠᱚ ᱢᱮᱱᱠᱷᱟᱡ ᱱᱚᱣᱟ ᱞᱮ ᱯᱟᱲᱦᱟᱣ ᱱᱚᱣᱟ ᱞᱮ ᱯᱟᱲᱦᱟᱣ ᱥᱚᱨ ᱠᱟᱨ ᱦᱚ ᱡᱟᱹᱱᱤᱡ ᱚᱱᱟ ᱦᱚ ᱠᱚᱭᱚᱜ ᱟᱵᱚᱱᱟᱭ ᱥᱮ ᱟᱵᱚᱣᱟᱜ ᱚᱠᱟᱴᱟᱜ ᱞᱟᱜᱟᱣ ᱵᱚᱱ ᱚᱱᱟ ᱦᱚᱭ ᱮᱢᱟ ᱫᱟᱲᱮᱣ ᱟᱵᱚᱱᱟ
ᱟᱪᱪᱷᱟ ᱱᱚᱣᱟ ᱡᱟᱦᱟ ᱧᱮᱞᱚᱜ ᱠᱟᱱᱟ ᱱᱚᱣᱟ ᱫᱚ ᱟᱵᱚᱱᱟᱜ ᱜᱟᱹᱞᱛᱤ ᱠᱟᱱᱟ ᱥᱮ ᱱᱚᱣᱟ ᱠᱩᱨᱮᱱ ᱮᱴᱟᱜ ᱡᱟᱹᱛ ᱠᱚᱨᱮᱱᱟᱜ ᱜᱟᱹᱞᱛᱤ ᱠᱟᱱᱟ ᱥᱮ ᱟᱵᱚᱱᱟᱜ ᱜᱮ ᱜᱟᱹᱞᱛᱤ ᱠᱟᱱᱟ?
ᱱᱚᱣᱟ ᱫᱚ ᱮᱛᱮᱫ ᱟᱹᱞᱤᱧ ᱦᱤᱥᱟᱹᱵ ᱛᱮᱫᱚ ᱟᱵᱚᱣᱟᱜ ᱦᱚᱸ ᱛᱷᱚᱲᱟ ᱫᱚ ᱜᱟᱹᱞᱛᱤ ᱤᱛᱟᱹᱫᱚ ᱢᱮᱱᱟᱜ ᱜᱮᱭᱟ ᱢᱮᱱᱟᱜ ᱫᱚ ᱪᱮᱫ ᱞᱮᱠᱟ ᱥᱮ ᱟᱫᱚᱢ ᱠᱚ ᱡᱟᱭᱜᱟ ᱨᱮᱫᱚ ᱛᱮ ᱱᱮᱛᱟᱨ ᱦᱚᱸ ᱢᱟᱱᱮ ᱚᱱᱟ ᱱᱟᱜ ᱦᱳᱭ ᱦᱟᱣᱟ ᱫᱚ ᱱᱤᱛ ᱦᱚᱸ ᱢᱟᱱᱮ ᱚᱱᱠᱟᱟᱜ ᱜᱮ ᱪᱟᱞᱟᱜ ᱠᱟᱱᱟ ᱡᱮ ᱤᱝᱞᱤᱥ ᱢᱤᱰᱤᱭᱟᱢ ᱵᱚᱱ ᱯᱟᱲᱦᱟᱣ ᱦᱚᱪᱚ ᱠᱚᱣᱟ ᱜᱤᱫᱽᱨᱟᱹ, ᱥᱟᱱᱛᱟᱞᱤ ᱢᱤᱰᱤᱭᱟᱢ ᱛᱮᱫᱚ ᱪᱮᱫ ᱦᱚᱸ ᱵᱟᱝ ᱦᱩᱭᱩᱜ-ᱟ? ᱜᱟᱞᱛᱤ ᱫᱚ ᱢᱮᱱ ᱦᱚᱸ ᱟᱵᱚᱣᱟᱜ ᱠᱟᱱ ᱜᱮᱭᱟ ᱟᱵᱚᱣᱟᱜ ᱦᱚᱸ ᱤᱧᱟᱹᱜ ᱦᱤᱥᱟᱹᱵ ᱛᱮᱫᱚ, ᱟᱫᱚ ᱢᱤᱫᱴᱮᱡ ᱤᱭᱟᱹ ᱫᱚ ᱮᱴᱟᱜ ᱡᱟᱹᱛ ᱫᱚ ᱵᱟᱭ ᱰᱮᱵᱷᱞᱚᱯ ᱛᱟᱢᱟ ᱛᱚ᱾ ᱱᱤᱡᱮᱨᱜᱮ ᱰᱮᱵᱷᱞᱚᱯ ᱡᱟᱹᱨᱩᱲᱟ ᱡᱟᱦᱟᱸᱱᱟᱜ ᱡᱤᱱᱤᱥ ᱜᱮ ᱱᱤᱡᱮᱨᱟᱜ ᱫᱚ ᱱᱤᱡᱮᱨᱜᱮ ᱧᱮᱞ ᱡᱟᱹᱨᱩᱲᱟ᱾ ᱮᱴᱟᱜ ᱦᱚᱲ ᱫᱚ ᱤᱱᱟᱹᱜ ᱩᱥᱟᱹᱨᱟ ᱵᱟᱭ ᱧᱮᱞᱟ ᱱᱤᱡᱮᱨᱜᱮ ᱞᱟᱹᱲᱦᱟᱹᱭᱚᱜ ᱡᱟᱹᱨᱩᱲᱟ ᱛᱚ ᱱᱤᱡᱮᱨᱟᱜ ᱜᱮ ᱜᱟᱹᱞᱛᱤ ᱥᱟᱵᱟ᱾ ᱟᱵᱮᱱ ᱢᱟ ᱪᱮᱫ ᱵᱟᱝᱵᱮᱱ ᱢᱮᱱ ᱦᱚᱪᱚᱭᱮ ᱞᱟᱹᱭ ᱥᱚᱫᱚᱨ ᱛᱟᱵᱮᱱ?
ᱟᱹᱞᱤᱧ ᱢᱟ ᱦᱟᱸᱜ ᱞᱤᱧ ᱡᱟᱦᱟᱸ ᱵᱤᱱ ᱞᱟᱹᱭ ᱠᱮᱫᱟᱵᱤᱱ ᱦᱟᱸᱜ ᱚᱱᱟᱜᱮ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱟᱠᱟᱫᱟ ᱟᱨ ᱱᱟᱯᱟᱭ ᱜᱮᱭᱟ ᱠᱟᱛᱷᱟ ᱠᱚᱦᱚᱸ ᱟᱫᱚ ᱟᱹᱞᱤᱧᱟᱜ ᱢᱮᱱ ᱛᱮᱫᱚ ᱟᱹᱵᱤᱱ ᱡᱟᱦᱟᱸᱵᱤᱱ ᱞᱟᱹᱭ ᱠᱮᱫᱟ ᱡᱮ ᱱᱚᱣᱟ ᱫᱚ ᱟᱵᱚᱱᱟᱜ ᱦᱚᱸ ᱜᱟᱹᱞᱛᱤ ᱠᱟᱱᱟ ᱟᱨ ᱡᱮ ᱱᱚᱣᱟ ᱦᱚᱲ ᱠᱚᱣᱟᱜ ᱦᱚᱸ ᱜᱟᱹᱞᱛᱤ ᱠᱟᱱᱟ ᱛᱚ ᱟᱹᱞᱤᱧ ᱞᱤᱧ ᱞᱟᱹᱭᱟ ᱱᱚᱣᱟ ᱫᱚ ᱯᱩᱨᱟᱹᱯᱩᱨᱤ ᱜᱮ ᱟᱵᱚᱱᱟᱜ ᱜᱮ ᱜᱟᱹᱞᱛᱤ ᱠᱟᱱᱟ᱾ ᱡᱩᱫᱤᱵᱤᱱ ᱠᱩᱞ ᱞᱟᱹᱞᱤᱧᱟ ᱦᱟᱸᱜ ᱡᱮ ᱪᱮᱫᱟᱜ ᱟᱵᱚᱱᱟᱜ ᱜᱮ ᱜᱟᱹᱞᱛᱤ ᱠᱟᱱᱟ? ᱛᱚ ᱟᱹᱵᱤᱱ ᱵᱤᱱ ᱧᱮᱞ ᱟᱠᱟᱫᱟ ᱱᱚᱣᱟ ᱡᱤᱱᱤᱥᱴᱟ ᱥᱮ ᱟᱹᱞᱤᱧ ᱱᱚᱣᱟ ᱱᱤᱭᱟᱹ ᱛᱮᱦᱚᱸ ᱡᱮ ᱟᱹᱞᱤᱧᱟᱜ ᱚᱞ ᱯᱟᱲᱦᱟᱣ ᱡᱤᱭᱚᱱ ᱫᱚᱦᱟᱸᱜ ᱱᱤᱛᱚᱜ ᱞᱤᱧ ᱞᱟᱹᱭ ᱮᱫᱟ ᱠᱟᱨᱚᱱ ᱟᱹᱞᱤᱧ ᱦᱚᱸ ᱱᱚᱜ-ᱚᱭ ᱛᱟᱹᱞᱤᱧ ᱱᱚᱣᱟ ᱱᱤᱭᱟᱹ ᱜᱮᱞᱤᱧ ᱯᱟᱲᱦᱟᱣᱱᱟ ᱟᱵᱚᱱᱟᱜ ᱥᱟᱶᱛᱟ ᱱᱤᱭᱮ ᱜᱮ, ᱥᱮ ᱟᱹᱞᱤᱧᱟᱜ ᱥᱟᱶᱛᱟᱞ ᱱᱤᱭᱮ ᱱᱤᱭᱮ ᱜᱮ ᱦᱟᱸᱜ ᱦᱚᱜ-ᱚᱭ ᱡᱚᱛᱚ ᱠᱤᱪᱷᱩ ᱠᱚᱢᱯᱤᱞᱤᱴ ᱮᱱᱟ᱾
ᱦᱳᱭ ᱦᱳᱭ
ᱟᱫᱚᱞᱤᱧ ᱧᱮᱞ ᱠᱮᱫᱟ
ᱦᱳᱭ
ᱡᱮ ᱟᱵ ᱟᱵᱚᱨᱮᱱ ᱥᱟᱶᱛᱟ ᱥᱚᱢᱟᱡᱽ ᱨᱮᱱ ᱜᱤᱫᱽᱨᱟᱹ ᱠᱚᱫᱚ ᱡᱮ ᱮᱴᱟᱜ ᱦᱳᱭᱛᱚ ᱟᱛᱳ ᱯᱟᱲᱟ ᱨᱮᱵᱚᱱ ᱦᱟᱨᱟᱜ ᱠᱟᱱᱟ ᱡᱟᱦᱟᱸᱭ ᱠᱚ
ᱦᱩᱸ ᱦᱩᱸ
ᱠᱳ ᱠᱟᱹᱢᱤ ᱠᱟᱱᱟ ᱵᱟᱦᱨᱮ ᱠᱚᱨᱮ ᱥᱮ ᱠᱟᱹᱢᱤ ᱛᱷᱳᱨᱳᱛ ᱵᱟᱦᱨᱮ ᱨᱮ ᱠᱚ ᱪᱟᱞᱟᱜ ᱠᱟᱱ ᱛᱚᱠᱷᱚᱱ ᱩᱱᱠᱩ ᱜᱤᱫᱽᱨᱟᱹ ᱠᱚᱫᱚ ᱴᱷᱤᱠ ᱜᱤᱭᱟ ᱟᱹᱞᱤᱧ ᱞᱤᱧ ᱢᱟᱱᱟᱣ ᱫᱟ ᱡᱮ ᱠᱟᱹᱣᱰᱤ ᱠᱩᱲᱤ ᱦᱩᱭ ᱞᱮᱱᱠᱷᱟᱱ ᱢᱮᱫᱴᱟᱱ ᱵᱷᱟᱜᱮ ᱥᱠᱩᱞ ᱨᱮᱜᱮ ᱥᱮ ᱵᱷᱟᱜᱮ ᱡᱤᱱᱤᱥ ᱜᱮ ᱥᱮᱸᱬᱟ ᱥᱮ ᱵᱷᱟᱜᱮ ᱚᱞ ᱯᱟᱲᱦᱟᱣ ᱜᱮ ᱥᱮᱬᱟ ᱦᱚᱪᱚᱭ ᱮᱢ ᱵᱷᱟᱜᱮ ᱠᱟᱛᱷᱟ ᱠᱟᱱᱟ ᱛᱳ ᱟᱵᱳᱨᱮᱱ ᱦᱚᱲ ᱠᱳᱵᱳᱱ ᱧᱮᱞ ᱠᱟᱫ ᱠᱳᱜᱮᱭᱟ ᱡᱮ ᱟᱵᱳᱱᱟᱜ ᱪᱤᱠᱤ ᱛᱮᱫᱚ ᱟᱠᱚ ᱜᱮ ᱵᱟᱠᱚ ᱨᱚᱲ ᱟᱠᱚᱣᱟ ᱜᱤᱫᱽᱨᱟᱹ ᱠᱚ ᱡᱟᱱᱟᱢ ᱛᱚᱨᱟ
ᱦᱩᱸ
ᱠᱷᱚᱱᱟᱜ ᱜᱮ ᱯᱳᱞᱳ ᱫᱚ ᱱᱚᱣᱟ ᱜᱟᱞᱛᱤ ᱠᱟᱱᱟ ᱡᱮ ᱢᱤᱫ ᱴᱟᱝ ᱦᱚᱲ ᱡᱟᱱᱟᱢ ᱠᱮᱫᱮᱭᱟᱢ ᱢᱤᱫᱴᱟᱝ ᱜᱤᱫᱽᱨᱟᱹ, ᱛᱚ ᱩᱱᱤ ᱫᱚ ᱦᱚᱭ ᱛᱚ ᱦᱤᱱᱫᱤ ᱛᱮ ᱨᱚᱲᱟᱭ ᱠᱟᱱᱟᱭ ᱦᱚᱭ ᱛᱚ ᱤᱝᱞᱤᱥ ᱛᱮ ᱨᱚᱲᱟᱭ ᱠᱟᱱᱟᱭ ᱦᱚᱭ ᱛᱚ ᱵᱟᱝᱞᱟ ᱛᱚᱨᱟᱭ ᱠᱟᱱᱟᱭ ᱛᱳ ᱚᱱᱟ ᱢᱟ ᱦᱩᱭᱮᱱ ᱜᱮᱭᱟ ᱚᱱᱟ ᱥᱟᱶ ᱥᱟᱶ ᱛᱮ ᱠᱟᱢᱤ ᱠᱟᱹᱪᱟᱹᱱᱤ ᱠᱚ ᱦᱚᱸ ᱛᱟᱭ
ᱦᱩᱸ
ᱡᱟᱦᱟᱸᱭ ᱜᱤᱫᱽᱨᱟᱹ ᱟᱜ ᱦᱚᱭᱚᱨᱩᱣᱟᱹᱲ ᱪᱷᱟᱹᱴᱭᱟᱹᱨ ᱵᱟᱫ ᱛᱮ ᱩᱱᱤ ᱜᱤᱫᱽᱨᱟᱹ ᱟᱜ ᱵᱚᱱ
ᱦᱩᱸ
ᱟᱵᱳ ᱵᱳᱱ ᱧᱮᱞ ᱟ ᱚᱛᱷᱚᱪᱚ ᱟᱡ ᱵᱟᱵᱟᱜ ᱛᱮ ᱟᱛᱳ ᱯᱟᱲᱟ ᱠᱷᱚᱱ ᱜᱮ ᱩᱱᱤ ᱦᱚᱸᱭ ᱨᱟᱠᱟᱵ ᱦᱮᱡ ᱠᱟᱱᱟᱭ ᱛᱚ ᱨᱟᱠᱟᱵ ᱦᱮᱡ ᱠᱟᱛᱮ ᱩᱱᱤᱭᱟᱜ ᱫᱚ ᱪᱷᱟᱹ ᱴᱟᱹᱭᱟᱹᱨ ᱠᱚᱫᱚ ᱵᱟᱝ ᱦᱳᱭᱳᱜ ᱠᱟᱱ ᱛᱟᱭᱟ ᱩᱱᱤ ᱫᱚ ᱦᱟᱱᱮ ᱵᱟᱨᱰᱮ ᱠᱚ ᱥᱮᱞᱤᱵᱨᱮᱥᱮᱱ ᱮᱫ ᱛᱟᱭᱟ, ᱥᱮ ᱩᱜᱟᱛ ᱨᱚᱠᱚᱢ ᱪᱷᱟᱛᱤᱠ ᱡᱟᱹᱛᱼᱟᱜ ᱡᱟᱦᱟᱸ ᱠᱚ ᱠᱟᱹᱢᱤ ᱦᱚᱨᱟ ᱚᱱᱟ ᱠᱟᱹᱢᱤ ᱛᱮᱠᱚ ᱠᱚᱨᱟᱣᱫᱟ᱾
ᱦᱳᱭ ᱦᱳᱭ
ᱛᱟᱨᱯᱚᱨ ᱵᱚᱱ ᱧᱮᱞᱮᱫ ᱠᱚᱣᱟ ᱱᱚᱣᱟ ᱡᱤᱱᱤᱥᱴᱟ ᱵᱟᱵᱚᱱ ᱱᱚᱣᱟ ᱡᱤᱱᱤᱥ ᱵᱟᱵᱚᱱ ᱧᱮᱞ ᱧᱟᱢᱫᱟ ᱡᱮ ᱪᱷᱟᱹᱛᱤᱠ ᱡᱟᱹᱛ ᱫᱚ ᱵᱷᱟᱜᱮᱭᱟ ᱟᱹᱞᱤᱧ ᱫᱚ ᱠᱳᱱᱳ ᱠᱷᱟᱨᱟᱯ ᱵᱟᱞᱤᱧ ᱞᱮᱭᱮᱫ ᱠᱚᱣᱟ ᱟᱠᱚᱣᱟᱜ ᱥᱚᱢᱟᱡᱽ ᱨᱮ ᱟᱠᱚ ᱵᱷᱟᱜᱮ᱾ ᱟᱵᱚᱱᱟᱜ ᱥᱚᱢᱟᱡ ᱛᱮᱫᱚ ᱟᱵᱳ ᱵᱷᱟᱜᱮ ᱟᱵᱚ ᱦᱚᱸ ᱵᱟᱠᱚ ᱞᱟᱹᱭ ᱟᱵᱚᱱ ᱠᱟᱱᱟ ᱡᱮ ᱟᱯᱮ ᱪᱤᱫᱟᱜ ᱱᱚᱣᱟ ᱛᱮᱯᱮ ᱨᱚᱨᱚᱲ ᱠᱟᱱᱟ ᱥᱮ ᱱᱚᱣᱟ ᱛᱮ ᱪᱤᱫᱟᱜ ᱯᱮ ᱚᱞᱚᱞ ᱠᱟᱱᱟ ᱟᱠᱚ ᱦᱚᱸᱠᱚ ᱵᱟᱲᱟᱭᱟ ᱡᱮ ᱱᱚᱣᱟ ᱫᱚ ᱟᱠᱚᱣᱟᱜ ᱜᱮ ᱠᱟᱱᱟ ᱥᱮ ᱟᱵᱚ ᱦᱚᱸᱵᱚᱱ ᱵᱟᱲᱟᱭᱟ ᱡᱮ ᱱᱚᱣᱟ ᱫᱚ ᱟᱵᱚᱱᱟᱜ ᱜᱮ
ᱦᱩᱸ
ᱛᱚ ᱳ ᱛᱟᱹᱣ ᱟᱵᱳ ᱫᱚ ᱟᱠᱳᱣᱟᱜ ᱠᱤᱛᱤᱜ ᱛᱚ ᱚᱱᱟ ᱡᱤᱱᱤᱥ ᱠᱚᱜᱮ ᱜᱟᱨᱡᱮᱱ ᱠᱚ ᱥᱮ ᱟᱵᱚ ᱞᱮᱠᱟᱱ ᱞᱟᱴᱷᱩᱱᱤᱭᱟᱹ ᱯᱟᱲᱦᱟᱱᱤᱭᱟᱹ ᱦᱚᱲ ᱠᱚ ᱡᱩᱫᱤ ᱦᱚᱜᱼᱱᱟ ᱡᱤᱱᱤᱥ ᱠᱳ ᱟᱵᱚ ᱵᱚᱱ ᱥᱟᱵ ᱨᱟᱠᱟᱵᱟ ᱥᱮ ᱵᱚᱱ ᱞᱮᱭ ᱵᱩᱡᱷᱟᱹᱣ ᱦᱚᱪᱚ ᱫᱟᱲᱮᱭᱟᱠᱚᱣᱟ ᱡᱮ ᱟᱵᱚᱱᱟᱜ ᱦᱚᱛᱚ ᱢᱤᱫᱴᱟᱝ ᱯᱟᱹᱨᱥᱤ ᱢᱮᱱᱟᱜᱼᱟ ᱥᱮ ᱟᱵᱚᱱᱟᱜ ᱢᱤᱫᱴᱟᱝ ᱪᱤᱠᱤ ᱢᱮᱱᱟᱜᱼᱟ ᱥᱮ ᱵᱟᱝ ᱟᱞᱮ ᱫᱚ ᱵᱟᱞᱮ ᱞᱟᱹᱭᱟ ᱟᱯᱮ ᱠᱟᱱᱟ ᱡᱮ ᱟᱯᱮ ᱮᱴᱟᱜ ᱯᱟᱹᱨᱥᱤ ᱟᱞᱚᱯᱮ ᱪᱮᱫᱟ ᱟᱞᱚ ᱮᱴᱟᱜ ᱯᱟᱹᱨᱥᱤ ᱛᱮ ᱟᱞᱚᱯᱮ ᱯᱟᱲᱦᱟᱜᱼᱟ᱾ ᱟᱵᱚᱱᱟᱜ ᱯᱟᱹᱨᱥᱤ ᱛᱮ ᱟᱵᱳ ᱵᱳᱱ ᱠᱟᱹᱡ ᱵᱳᱱ ᱯᱟᱲᱦᱟᱣ ᱧᱚᱜ ᱞᱮᱱᱠᱷᱟᱱ ᱥᱮᱵᱚᱱ ᱚᱱᱟ ᱵᱳᱱ ᱥᱟᱵ ᱨᱟᱠᱟᱵ ᱞᱮᱱᱠᱷᱟᱱ ᱯᱟᱸᱪᱮ ᱟᱵᱚᱱᱟᱜ ᱯᱟᱹᱨᱥᱤ ᱦᱚᱸ ᱱᱩᱠᱩ ᱞᱮᱠᱟ ᱢᱤᱫ ᱫᱤᱱ ᱵᱟᱝ ᱢᱤᱫ ᱫᱤᱱ ᱢᱟᱨᱟᱝ ᱚᱜ ᱜᱮᱭᱟ ᱥᱟᱹᱨᱤ ᱥᱮ ᱵᱟᱝ ᱛᱳ ᱯᱳᱭᱞᱳ ᱟᱵᱚᱱᱟᱜ ᱛᱤᱧ ᱞᱟᱹᱭᱟ, ᱱᱚᱣᱟ ᱫᱚ ᱡᱷᱚᱛᱚ ᱠᱤᱪᱷᱩ ᱜᱮ ᱟᱵᱚᱱᱟᱜ ᱜᱮᱛᱟᱵᱚᱱ ᱵᱷᱩᱞ ᱠᱚ ᱟᱵᱳ ᱠᱷᱟ ᱛᱤᱨ ᱛᱮᱜᱮ ᱟᱵᱚ ᱠᱷᱟᱹᱛᱤᱨ ᱛᱮᱜᱮ ᱛᱮᱦᱮᱧ
ᱤᱭᱟᱹ ᱛᱟᱭᱱᱚᱢ ᱦᱮᱸᱛᱚ ᱟᱵᱳ ᱠᱷᱟᱹᱛᱤᱨ ᱛᱤᱜᱤ ᱢᱟᱱᱮ ᱚᱱᱟ ᱫᱚ ᱛᱟᱭᱱᱚᱢ ᱪᱟᱞᱟᱜ ᱠᱟᱱᱟ ᱪᱮᱫ ᱞᱮᱠᱟ ᱱᱤᱛᱚᱜ ᱛᱮ ᱟᱹᱞᱤᱧ ᱜᱤ ᱢᱚᱡᱽ ᱛᱤ ᱧᱤᱛᱩᱢ ᱢᱟᱱᱮ ᱜᱚᱜᱚ ᱵᱟᱵᱟᱣᱟᱜ ᱜᱮ ᱛᱤ ᱠᱟᱱᱟ ᱢᱟᱱᱮ ᱟᱨ ᱱᱤᱛᱳᱜ ᱜᱚᱜᱚ ᱵᱟᱵᱟᱣᱟᱜ ᱜᱟᱹᱞᱛᱤ ᱦᱚᱸ ᱢᱮᱱᱟᱜ ᱢᱮᱱ ᱜᱮᱭᱟ ᱜᱚᱜᱚ ᱵᱟᱵᱟᱣᱟᱜ ᱜᱟᱹᱞᱛᱤ ᱫᱚ ᱚᱱᱟ ᱪᱮᱫ ᱞᱮᱠᱟ ᱢᱟᱱᱮ, ᱛᱚ ᱦᱟᱜ ᱡᱩᱜ ᱛᱮ ᱪᱟᱞᱟᱜ ᱠᱟᱱᱟ ᱮᱱᱛᱮᱫ ᱢᱤᱫ ᱦᱚᱲᱟᱜ ᱡᱩᱫᱤ ᱥᱩᱫᱷᱟᱹᱨᱟᱜ ᱛᱟᱨᱢᱟᱮ ᱤᱧ ᱥᱟᱱᱛᱟᱞ ᱛᱮ ᱢᱤᱴᱟᱹᱧ ᱯᱟᱲᱦᱟᱜᱼᱟ ᱛᱚ ᱚᱱᱟ ᱵᱷᱩᱞ ᱢᱟ ᱟᱡ ᱢᱚᱛᱮ ᱯᱟᱲᱦᱟᱜ ᱮ ᱜᱚᱴᱟ ᱞᱮᱫᱟ ᱛᱚ ᱟᱡ ᱢᱚᱛᱮ ᱯᱟᱲᱦᱟᱜ ᱠᱷᱟᱡ ᱢᱟ ᱚᱱᱟ ᱫᱩᱱᱭᱟᱹ ᱨᱮ ᱵᱟᱹᱱᱩᱜ ᱠᱚᱣᱟ ᱚᱠᱚᱭ ᱦᱚᱸ ᱯᱟᱲᱦᱟᱣ ᱦᱚᱲ ᱦᱚᱸ᱾ ᱛᱚ ᱟᱡᱦᱚᱸ ᱩᱱᱤ ᱫᱚ ᱟᱭ ᱟᱭ ᱛᱮᱜᱩᱱᱟ ᱱᱚᱣᱟ ᱪᱮᱫ ᱡᱚᱛᱚ ᱦᱚᱲ ᱜᱮ ᱵᱟᱝ ᱤᱝᱞᱤᱥ ᱢᱤᱰᱤᱭᱚᱢ ᱤᱧ ᱢᱚᱛᱚ ᱥᱟᱱᱛᱟᱲᱤ ᱢᱤᱰᱤᱭᱟᱢ, ᱚᱠᱟᱴᱟᱜ ᱤᱥᱠᱩᱞᱤᱧ ᱯᱟᱲᱦᱼᱟ ᱱᱚᱣᱟ ᱟᱡ ᱢᱚᱛᱚᱡ ᱛᱮᱦ ᱟᱡ ᱟᱢ ᱢᱚᱛᱚᱡ ᱤᱥᱠᱩᱞ ᱵᱟᱭ ᱠᱷᱩᱞᱟᱹᱣ ᱫᱟᱲᱮᱭᱟᱜᱼᱟ ᱥᱮ ᱩᱱᱤ ᱦᱚᱸ ᱵᱟᱭ ᱤᱭᱟᱹ ᱫᱟᱲᱮᱭᱟᱜᱼᱟ ᱛᱚ ᱚᱱᱟ ᱦᱚᱸ ᱢᱟᱱᱮ ᱯᱨᱚᱵᱞᱮᱢ ᱦᱩᱭ ᱦᱩᱭ
ᱟᱵᱤᱱ ᱟᱵᱚᱨᱮᱱ ᱥᱟᱶᱛᱟ ᱨᱮᱱ ᱦᱚᱲ ᱠᱚᱫᱚ ᱤᱧ ᱧᱮᱞ ᱠᱟᱜ ᱠᱚᱣᱟᱞᱤᱧ, ᱵᱟᱹᱲᱤᱡ ᱫᱚ ᱦᱳᱭᱛᱳ ᱞᱟᱹᱭ ᱵᱟᱝ ᱜᱟᱱᱚᱜᱼᱟ ᱱᱚᱣᱟᱨᱮ ᱛᱚᱵᱩ ᱟᱹᱞᱤᱧ ᱫᱚᱞᱤᱧ ᱥᱟᱶᱛᱟ ᱱᱤᱭᱮ ᱞᱤᱧ ᱠᱟᱹᱢᱤ ᱠᱟᱱ ᱛᱮᱞᱤᱧ ᱞᱟᱹᱭᱮᱫᱟ ᱦᱟᱸᱜ ᱟᱹᱞᱤᱧ ᱫᱚ, ᱟᱺᱰᱤ ᱫᱚ ᱵᱟᱞᱤᱧ ᱵᱚᱛᱚᱨᱚᱜ ᱜᱮᱭᱟ ᱮᱢᱱᱤ ᱛᱮᱜᱮ ᱟᱵᱚᱨᱮᱱ ᱦᱚᱲ ᱠᱚ, ᱠᱤᱪᱷᱩᱠ ᱫᱤᱱ ᱞᱟᱦᱟ ᱜᱮ ᱟᱵᱚᱱᱟᱜ ᱡᱟᱦᱟᱸ ᱦᱩᱞ ᱢᱟᱦᱟ ᱯᱟᱨᱚᱢᱮᱱᱟ, ᱥᱟ. ᱨᱤ ᱠᱟᱛᱷᱟ ᱞᱟ. ᱭ ᱛᱮᱫᱚ, ᱦᱩᱞ ᱢᱟᱦᱟᱨᱮᱜᱮ ᱠᱤᱪᱷᱤᱠ ᱠᱤᱪᱷᱤᱠ ᱡᱟᱭᱜᱟ ᱠᱚᱨᱮ ᱫᱚ ᱥᱮ ᱠᱤᱪᱷᱤᱠ ᱠᱤᱪᱷᱤᱠ ᱟᱛᱩ ᱠᱚᱨᱮ ᱫᱚ ᱱᱚᱣᱟ ᱦᱩᱞ ᱢᱟᱦᱟᱞ ᱞᱮᱠᱟᱱ ᱫᱤᱱ ᱨᱮᱜᱮ, ᱠᱷᱮᱞᱳᱰ ᱠᱚᱠᱚ ᱫᱚᱦᱚᱭᱫᱟ ᱯᱷᱩᱴᱵᱚᱞ ᱠᱷᱮᱞᱳᱰ ᱥᱟᱶ ᱥᱟᱶᱛᱮ ᱱᱚᱣᱟ ᱪᱷᱟᱹᱯᱨᱤ ᱮᱱᱮᱡ ᱠᱚ ᱥᱟᱶ ᱥᱟᱶᱛᱮ ᱯᱨᱳᱜᱨᱟᱢ ᱠᱚ ᱟᱵᱤᱱ ᱵᱤᱱ ᱧᱮᱞ ᱮᱫᱟ ᱱᱚᱣᱟ ᱠᱚᱫᱚ᱾ ᱥᱟ. ᱨᱤ ᱥᱮ ᱵᱟᱝ ᱱᱚᱜ-ᱚᱱᱟ ᱡᱤᱱᱤᱥ ᱠᱚ ᱟᱵᱚ ᱵᱟᱹᱲᱛᱤ ᱵᱚᱱ ᱧᱮᱞ ᱫᱟ ᱛᱚ ᱚᱱᱟ ᱠᱚ ᱜᱟᱞᱛᱤ ᱫᱚ ᱚᱠᱚᱭᱟᱜ ᱦᱚᱸ ᱵᱟᱝ ᱠᱟᱱᱟ ᱚᱱᱟ ᱠᱚ ᱜᱟᱞᱛᱤ ᱫᱚ ᱥᱟᱱᱟᱢᱟᱜ ᱜᱮ ᱟᱵᱚᱱᱟᱜ ᱜᱮ ᱠᱟᱱᱟ ᱠᱟᱨᱚᱱ ᱚᱱᱟ ᱡᱩᱫᱤ ᱟᱵᱚ ᱵᱟᱵᱚᱱ ᱛᱤᱸᱜᱩ ᱫᱟᱨᱟᱢᱚᱜᱼᱟ ᱥᱮ ᱵᱟᱵᱚᱱ ᱞᱟᱹᱭ ᱵᱩᱡᱷᱟᱹᱣ ᱟᱠᱚᱣᱟ ᱱᱚᱣᱟ ᱠᱚ ᱠᱷᱟᱹᱛᱤᱨ ᱫᱚ ᱟᱵᱚᱨᱮᱱ ᱦᱩᱞᱜᱟᱹᱨᱤᱭᱟᱹ ᱫᱚ ᱵᱟᱝᱠᱚ ᱞᱟᱹᱲᱦᱟᱹᱭ ᱠᱟᱫᱟ, ᱱᱚᱣᱟ ᱠᱚ ᱠᱷᱟᱹᱛᱤᱨ ᱫᱚ ᱟᱠᱚᱣᱟᱜ ᱢᱟᱭᱟᱝ ᱞᱤᱸᱜᱤ ᱫᱚ ᱱᱚᱣᱟ ᱠᱚ ᱠᱷᱟᱹᱛᱤᱨ ᱫᱚ ᱵᱟᱝ ᱥᱮ ᱟᱠᱚ ᱠᱚ ᱞᱟᱹᱲᱦᱟᱹᱭ ᱞᱮᱫᱼᱟ ᱱᱚᱣᱟ ᱠᱚ ᱠᱷᱟᱹᱛᱤᱨ ᱫᱚ ᱵᱟᱝ ᱚᱱᱟ ᱠᱟᱹᱴᱤᱡ ᱠᱟᱹᱴᱤᱡ ᱡᱤᱱᱤᱥ ᱠᱚᱦᱚᱸ ᱵᱟᱝᱠᱚ ᱵᱩᱡᱟ ᱚᱱᱟ ᱠᱷᱟᱹᱛᱤᱨ ᱛᱮᱜᱮ ᱦᱚᱭᱛᱳ ᱟᱵᱚ ᱫᱚ ᱛᱮᱦᱮᱧ ᱫᱚ ᱱᱤᱱᱟᱹᱜ ᱛᱟᱭᱱᱚᱢ ᱨᱮ ᱠᱟᱹᱡᱽ ᱠᱟᱹᱡᱽ ᱛᱮᱵᱚᱱ ᱢᱚᱱᱮᱭᱟ ᱡᱮ ᱟᱵᱚᱨᱚᱝ ᱡᱮ ᱢᱟᱹᱱᱢᱤ ᱵᱚᱱ ᱡᱟᱱᱟᱢ ᱟᱠᱟᱱᱟ ᱟᱵᱚᱱᱟᱜ ᱦᱚᱸᱛᱚ ᱢᱤᱫᱴᱟᱝ ᱢᱟᱹᱱᱢᱤ ᱡᱟᱱᱟᱢ ᱛᱚᱨᱟ ᱠᱟᱹᱢᱤ ᱦᱚᱨᱟ ᱠᱚ ᱢᱮᱱᱟᱜᱼᱟ ᱡᱟᱱᱟᱢ ᱠᱷᱚᱱ ᱜᱩᱡᱩᱜ ᱫᱷᱟᱹᱨᱤᱡ ᱡᱟᱦᱟᱸ ᱟᱵᱚᱱᱟᱜ ᱠᱟᱹᱢᱤ ᱦᱚᱨᱟ ᱠᱚ ᱢᱮᱱᱟᱜᱼᱟ ᱠᱟᱫᱟ, ᱚᱱᱟ ᱠᱟᱹᱢᱤ ᱦᱚᱨᱟ ᱠᱚᱫᱚ ᱚᱠᱚ ᱦᱚᱸᱛᱚ ᱵᱟᱠᱚ ᱥᱟᱵᱟ ᱥᱮ ᱟᱵᱚᱨᱮᱱ ᱱᱩᱠᱩ ᱯᱩᱨᱩᱫᱷᱩᱞ ᱦᱚᱲ ᱠᱚᱦᱚᱸᱛᱚ ᱵᱟᱠᱚ ᱞᱟᱹᱭ ᱟᱵᱚᱱ ᱠᱟᱱᱟ ᱡᱮ ᱱᱚᱝᱠᱟ ᱦᱩᱭᱩᱜᱼᱟ ᱡᱟᱱᱟᱢ ᱮᱱᱟᱭ ᱢᱤᱫᱴᱟᱝ ᱜᱤᱫᱽᱨᱟᱹ ᱪᱷᱩᱸᱪ ᱪᱷᱟᱸᱪ ᱪᱷᱟᱲᱟᱣ ᱠᱷᱚᱱᱟᱜ ᱪᱷᱟᱹᱴᱭᱟᱹᱨ ᱠᱷᱚᱱ ᱩᱱᱤᱭᱟᱜ ᱧᱩ ᱤᱱᱟᱹᱜ ᱠᱤᱪᱷᱩ ᱠᱟᱹᱢᱤ ᱛᱟᱦᱮᱱ ᱛᱩᱞᱩᱡ ᱦᱚᱸ ᱵᱟᱝᱠᱚ ᱠᱟᱹᱢᱤ ᱠᱟᱱ ᱛᱟᱵᱳᱱᱟ ᱚᱱᱟ ᱫᱚ ᱟᱵᱚᱨᱮᱱ ᱢᱟᱹᱱᱢᱤ ᱠᱚᱣᱟᱜ ᱜᱮ ᱵᱷᱩᱞ ᱛᱟᱵᱚ ᱟᱵᱚᱨᱮᱱ ᱦᱚᱲ ᱠᱚᱫᱚ ᱱᱤᱛᱚᱜ ᱵᱚᱱ ᱧᱮᱞᱮᱫ ᱠᱚᱣᱟ ᱱᱚᱣᱟ ᱦᱟᱺᱰᱤ ᱯᱟᱹᱣᱨᱟᱹ ᱪᱮᱛᱟᱱ ᱨᱮᱠᱚ ᱪᱮᱦᱮᱞ ᱪᱮᱯᱮᱞ ᱵᱟᱲᱟᱜ ᱠᱟᱱᱟ, ᱠᱟᱹᱡ ᱠᱚ ᱩᱭᱦᱟᱹᱨ ᱪᱤᱱᱛᱟᱹ ᱵᱟᱲᱟ ᱞᱮᱠᱷᱟᱱ ᱱᱚᱣᱟ ᱱᱤᱭᱟᱹ ᱡᱮ, ᱟᱵᱚ ᱵᱚᱱ ᱧᱮᱞ ᱟᱠᱟᱫᱟ ᱡᱮ ᱟᱵᱚᱨᱮᱱ ᱟᱵᱚᱱᱟᱜ ᱡᱟᱦᱟᱸ ᱦᱟᱺᱰᱤ ᱯᱟᱹᱣᱨᱟᱹ ᱫᱚ ᱢᱤᱫᱴᱟᱝ ᱵᱷᱟᱹᱜᱤ ᱡᱤᱱᱤᱥ ᱠᱟᱱᱟ, ᱵᱟᱞᱤᱧ ᱞᱟᱹᱭ ᱫᱟᱲᱮ ᱦᱟᱺᱰᱤ ᱯᱟᱹᱣᱨᱟᱹ ᱪᱮᱛᱟᱱ ᱠᱚᱨᱮ ᱜᱮᱠᱚ ᱴᱚᱦᱚᱞ ᱴᱚᱯᱚᱞᱚᱜ ᱠᱟᱱᱟ ᱵᱚᱸᱜᱟ ᱦᱟᱺᱰᱤ ᱠᱚ ᱧᱟᱢ ᱠᱮ ᱠᱷᱟᱱ ᱵᱚᱸᱜᱟ ᱦᱟᱺᱰᱤ ᱜᱮᱠᱚ ᱧᱩᱭᱫᱟ ᱟᱨᱮ ᱵᱟᱵᱟ ᱵᱚᱸᱜᱟ ᱦᱟᱺᱰᱤ ᱠᱟᱱᱟ ᱚᱱᱟ ᱫᱚ ᱵᱚᱸᱜᱟ ᱞᱟᱹᱜᱤᱫ ᱜᱮᱵᱚᱱ ᱵᱮᱱᱟᱣᱟ ᱥᱮ ᱟᱵᱚ ᱱᱤᱛᱚᱜ ᱱᱚᱣᱟ ᱡᱤᱱᱤᱥ ᱧᱮᱞᱚᱜ ᱠᱟᱱᱟ ᱪᱷᱟᱛᱤᱠ ᱜᱤᱫᱽᱨᱟᱹ ᱠᱚ ᱟᱵᱚ ᱪᱮᱛᱟᱱ ᱨᱮᱠᱚ ᱞᱟᱹᱭ ᱮᱫᱟ ᱱᱩᱠᱩ ᱦᱚᱲ ᱫᱚᱠᱚ ᱢᱟᱛᱟᱞ ᱜᱮᱭᱟ ᱥᱮ ᱠᱚ ᱫᱚᱢᱮ ᱠᱚ ᱧᱩᱭᱟ ᱦᱟᱺᱰᱤ ᱯᱟᱹᱣᱨᱟᱹ, ᱛᱚ ᱚᱱᱟ ᱠᱤᱪᱤᱫ ᱞᱟᱹᱜᱤᱫ ᱥᱮ ᱟᱵᱚ ᱫᱚ ᱪᱮᱫᱟᱜ ᱵᱚᱱ ᱠᱷᱟᱨᱟᱵᱚᱜ ᱠᱟᱱᱟ ᱟᱵᱚ ᱩᱱᱠᱩ ᱞᱮᱠᱟ ᱜᱮ ᱟᱨᱟᱜ ᱢᱟᱭᱟᱝ ᱟᱨᱟᱜ ᱢᱟᱭᱟᱝ ᱛᱟᱵᱚᱱ ᱟᱵᱚ ᱨᱮᱱ ᱦᱚᱲ ᱠᱚᱫᱚ ᱱᱚᱜ-ᱚ ᱱᱟ ᱡᱤᱱᱤᱥ ᱠᱚ ᱵᱟᱠᱚ ᱵᱩᱡᱽ ᱢᱟᱹᱱᱢᱤ ᱥᱟᱶ ᱦᱚᱸᱜ ᱚᱱᱟ ᱡᱤᱱᱤᱥ ᱠᱚᱞᱤᱧ ᱧᱮᱞ ᱟᱠᱟᱫᱟ ᱟᱹᱞᱤᱧ ᱵᱤᱥᱮᱥ ᱠᱟᱨ ᱛᱮ ᱢᱟᱹᱱᱢᱤ ᱫᱚ ᱱᱚᱣᱟ ᱡᱤᱱᱤᱥ ᱵᱟᱝ ᱠᱚ ᱵᱩᱡᱷᱟᱹᱣ ᱟᱵᱚ ᱨᱮᱱ ᱫᱚ ᱟᱵᱚ ᱨᱮᱱ ᱧᱩ ᱟᱠᱟ ᱜᱮᱠᱚ ᱛᱟᱦᱮᱸᱱᱟ ᱧᱩ ᱛᱟᱦᱮᱸᱱ ᱨᱮᱜᱮ ᱠᱚ ᱛᱟᱦᱮᱱᱟ ᱠᱤᱪᱷᱩᱠ ᱵᱚᱱ ᱪᱤᱱᱛᱟᱹ ᱞᱮᱠᱷᱟᱱ ᱦᱟᱺᱰᱤ ᱯᱟᱹᱣᱨᱟᱹ ᱫᱚ ᱵᱚᱸᱜᱟ ᱵᱩᱨᱩ ᱨᱮᱱᱟᱜ ᱠᱟᱱᱟ ᱵᱚᱸᱜᱟ ᱵᱩᱨᱩ ᱠᱟᱛᱮᱫ ᱜᱮᱵᱚᱱ ᱫᱚᱦᱚ ᱠᱟᱜ-ᱟ ᱱᱚᱣᱟ ᱠᱚᱨᱮ ᱫᱚ, ᱛᱤᱱᱟᱹᱜ ᱱᱟᱹᱭ ᱱᱟᱯᱟᱭ ᱛᱮ ᱟᱵᱚᱱᱟᱜ ᱥᱚᱢᱟᱡ ᱦᱚᱸ ᱛᱟᱦᱮᱸᱱᱟ ᱛᱤᱱᱟᱹᱜ ᱱᱟᱹᱭ ᱱᱟᱯᱟᱭ ᱛᱟᱵᱚᱱᱟ ᱥᱚᱢᱟᱡᱽ ᱪᱟᱞᱟᱜ ᱦᱚᱸ ᱵᱚᱱ ᱧᱮᱞᱟ ᱡᱟᱹᱛ ᱞᱮᱠᱟ ᱛᱮ ᱟᱵᱚ ᱦᱚᱲ ᱠᱚᱦᱚᱸ ᱛᱚ ᱦᱚᱲ ᱜᱮ ᱠᱟᱱᱟ ᱠᱚ ᱩᱱᱠᱩ ᱦᱚᱸ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱜᱤ ᱜᱤᱫᱽᱨᱟᱹ ᱜᱮ ᱠᱟᱱᱟ ᱠᱚ ᱨᱮᱜᱮ ᱟᱵᱚ ᱵᱚᱱ ᱢᱟᱱᱟᱣᱟ ᱡᱮ ᱱᱚᱣᱟ ᱫᱷᱟᱹᱨᱛᱤ ᱨᱮᱫᱚ ᱟᱵᱚᱱ ᱨᱮᱱ ᱯᱤᱞᱪᱩ ᱦᱟᱲᱟᱢ ᱯᱤᱞᱪᱩ ᱵᱩᱲᱦᱤ ᱜᱮ ᱯᱳᱭᱞᱳ ᱠᱤᱱ ᱦᱮᱡ ᱞᱮᱱᱟ, ᱥᱮ ᱱᱩᱠᱩ ᱫᱟᱜ ᱪᱮᱛᱟᱱ ᱨᱮ ᱢᱮᱨᱚᱞ ᱫᱟᱨᱮ ᱪᱮᱛᱟᱱ ᱨᱮ ᱡᱟᱦᱟᱸ ᱛᱮᱜ ᱱᱩᱠᱤᱱ ᱠᱟᱦᱩ ᱠᱤᱥᱱᱤ ᱜᱤ ᱠᱤᱥᱱᱤ ᱪᱮᱬᱮ ᱴᱩᱭᱞᱩ ᱜᱳ ᱡᱟᱱᱟᱢ ᱞᱮᱫ ᱠᱤᱱᱟ ᱩᱱᱤ ᱜᱤ ᱥᱮ ᱜᱮ ᱟᱵᱚ ᱨᱮᱱ ᱢᱟᱹᱱᱢᱤ ᱠᱚᱦᱚᱸ ᱢᱮᱱᱟᱜ ᱠᱚᱣᱟ ᱱᱟᱹᱭ ᱡᱚ ᱥᱩᱨ ᱛᱮ ᱟᱵᱚ ᱨᱮᱱ ᱦᱚᱲ ᱠᱚᱦᱚᱸ ᱠᱷᱚᱵᱚᱨ ᱦᱩᱭᱩᱜ ᱛᱟᱵᱚᱱᱟ